ᱦᱮᱞᱳ
ᱦᱩᱸ ᱡᱚᱦᱟᱨ ᱜᱮ ᱥᱟᱹᱜᱩᱱ ᱥᱮᱛᱟᱜ
ᱦᱮᱴᱩᱸ ᱡᱚᱦᱟᱨ ᱜᱮ ᱥᱟᱹᱜᱩᱱ ᱥᱮᱛᱟᱜ
ᱛᱟᱨᱯᱚᱨᱮ ᱢᱮᱱ ᱵᱤᱱ ᱦᱚᱞᱟᱱᱟᱜ ᱦᱩᱞ ᱢᱟᱦᱟ ᱦᱩᱞ ᱢᱟᱦᱟ ᱪᱮᱫ ᱞᱮᱠᱟ ᱟᱹᱵᱤᱱ ᱥᱮᱫ ᱠᱚ ᱢᱟᱱᱟᱣ ᱠᱮᱜ-ᱟ
ᱟᱞᱮᱥᱮᱫ ᱫᱚ ᱢᱟᱱᱟᱣ ᱦᱩᱭᱮᱱ ᱜᱮᱭᱟ ᱟᱫᱚ ᱮᱱᱠᱟ ᱦᱩᱭᱱᱟ ᱩᱱᱟᱹᱜ ᱵᱷᱟᱞᱮ ᱫᱚ ᱵᱟᱝ ᱦᱩᱭᱱᱟ ᱟᱞᱮ ᱥᱮᱫ ᱫᱚ ᱵᱟᱠᱚ ᱢᱟᱱᱟᱣ ᱜᱮᱭᱟ ᱥᱮ ᱟᱯᱮ ᱥᱮᱫ ᱫᱚ ᱪᱮᱫ ᱞᱮᱠᱟ ᱦᱩᱭ ᱮᱱᱟ
ᱟᱞᱮ ᱥᱮᱫ ᱦᱚᱸ ᱠᱟᱹᱴᱤᱡ ᱟᱞᱮ ᱥᱮᱫ ᱫᱚ ᱢᱟᱱᱮ ᱡᱟᱹᱥᱛᱤ ᱠᱷᱩᱵ ᱵᱷᱟᱹᱜᱮ ᱠᱚ ᱢᱟᱱᱟᱣᱟ ᱟᱨ ᱱᱚᱣᱟ ᱵᱚᱸᱜᱟᱼᱵᱩᱨᱩ ᱠᱟᱹᱢᱤᱦᱚᱨᱟ ᱦᱩᱭ ᱠᱟᱛᱮᱫ ᱛᱟᱨᱯᱚᱨᱮ ᱱᱚᱣᱟ ᱵᱟᱭᱤᱠ ᱨᱮᱞᱤ ᱠᱚ ᱟᱹᱪᱩᱨᱱᱟ
ᱛᱟᱨᱯᱚᱨᱮᱜᱮ ᱥᱮᱨᱢᱟ ᱡᱟᱹᱲᱤ ᱦᱮᱡ ᱮᱱ ᱠᱷᱟᱹᱛᱤᱨ ᱠᱟᱹᱴᱤᱡ ᱚᱱᱟ ᱟᱫᱚ ᱚᱱᱟ ᱥᱮᱨᱢᱟ ᱡᱟᱹᱲᱤ ᱠᱷᱟᱹᱛᱤᱨ ᱜᱮ ᱡᱷᱚᱛᱚ ᱡᱮ ᱡᱟᱨ ᱛᱮ ᱚᱲᱟᱜ ᱠᱚ ᱫᱟᱹᱲ ᱠᱮᱜᱼᱟ
ᱛᱟᱦᱞᱮ ᱟᱵᱤᱱ ᱥᱮᱫ ᱫᱚ ᱚᱱᱠᱟ ᱵᱟᱭᱤᱠ ᱨᱮᱞᱤᱤ ᱠᱚᱫᱚ ᱵᱟᱝ ᱦᱩᱭᱩᱜ ᱜᱮᱭᱟ
ᱵᱟᱝᱜᱮ ᱟᱞᱮ ᱥᱮᱱ ᱫᱚ ᱵᱟᱝ ᱦᱩᱭᱩᱜ ᱜᱮᱭᱟ ᱛᱟᱨᱯᱚᱨ ᱚᱱᱠᱟ ᱢᱟᱱᱟᱣ ᱦᱚᱸ ᱵᱟᱝ ᱵᱟᱝ ᱦᱩᱭᱩᱜ ᱜᱮ ᱛᱟᱦᱮᱱ ᱜᱮᱭᱟ ᱟᱫᱚ ᱚᱱᱟᱛᱮ ᱩᱱᱟᱹᱜ ᱫᱚ ᱵᱟᱝ ᱦᱩᱭᱩᱜ ᱜᱮᱭᱟ ᱟᱞᱮ ᱥᱮᱱ ᱫᱚ
ᱟᱪᱪᱷᱟ ᱟᱹᱰᱤ ᱱᱟᱯᱟᱭ ᱜᱮ ᱛᱟᱦᱚᱞᱮ ᱟᱫᱚ ᱡᱷᱚᱛᱚ ᱡᱟᱭᱜᱟ ᱛᱚ ᱡᱷᱚᱛᱚ ᱨᱚᱠᱚᱢ ᱫᱚ ᱵᱟᱠᱚ ᱢᱟᱱᱟᱣ ᱜᱮᱭᱟ ᱛᱚ ᱟᱫᱚ ᱟᱹᱞᱤᱧ ᱟᱹᱞᱤᱧ ᱥᱮᱫ ᱫᱚ ᱟᱫᱚ ᱠᱟᱹᱴᱤᱡ ᱥᱟᱱᱛᱟᱲ ᱫᱚ ᱡᱟᱹᱥᱛᱤ ᱜᱮᱭᱟ ᱠᱚ ᱚᱱᱟ ᱠᱷᱟᱹᱛᱤᱨ ᱫᱚ ᱟᱞᱮ ᱥᱮᱫ ᱫᱚ ᱠᱟᱹᱴᱤᱡ ᱠᱟᱹᱴᱤᱡ ᱵᱷᱟᱜᱮ ᱠᱚ ᱢᱟᱱᱟᱣᱟ ᱟᱯᱮ ᱥᱮᱫ ᱫᱚ ᱥᱟᱱᱛᱟᱲ ᱠᱚ ᱠᱟᱹᱴᱤᱡ ᱠᱚᱢ ᱜᱮᱭᱟ ᱥᱮ
ᱥᱟᱱᱛᱟᱲ ᱫᱚ ᱦᱳᱭ ᱠᱚᱢ ᱫᱚᱠᱚ ᱠᱚᱢ ᱜᱮᱭᱟ ᱛᱟᱨᱯᱚᱨ ᱢᱟᱱᱮ ᱫᱚ ᱩᱹᱱᱟᱹᱜ ᱵᱟᱹᱱᱩᱜᱼᱟ ᱟᱨᱠᱤ ᱢᱟᱱᱮ ᱢᱟᱱᱟᱣ ᱠᱚᱫᱚ ᱟᱨ ᱢᱟᱱᱮᱴᱪᱩ ᱠᱚᱦᱚᱸ ᱵᱟᱹᱱᱩᱜ ᱠᱟᱜ ᱠᱚᱣᱟ ᱩᱱᱟᱹᱜ ᱫᱚ ᱚᱱᱟᱛᱮ ᱵᱟᱠᱚ ᱢᱟᱱᱟᱣ ᱜᱮᱭᱟ ᱠᱚ ᱵᱮᱥᱤ ᱦᱚᱲ
ᱟᱪᱪᱷᱟ ᱟᱹᱰᱤ ᱢᱚᱸᱡᱽ ᱠᱟᱛᱷᱟ ᱵᱤᱱ ᱢᱮᱱ ᱠᱮᱫᱼᱟ ᱟᱞᱮ ᱥᱮᱫ ᱫᱚ ᱢᱮᱱᱟᱜ ᱜᱮᱭᱟ ᱚᱱᱠᱟ ᱩᱱᱠᱩᱱᱟᱜ ᱥᱤᱫᱩ ᱠᱟᱱᱩ ᱟᱜ ᱢᱩᱴᱷᱟᱹᱱ ᱠᱚ ᱢᱮᱱᱟᱜ ᱜᱮᱭᱟ ᱟᱛᱳ ᱟᱛᱳ ᱜᱮᱛᱚ
ᱦᱩᱸ ᱛᱤᱱᱟᱹᱜ ᱜᱚᱴᱟᱝ ᱟ ᱟᱹᱛᱩ ᱢᱮᱱᱟᱜᱼᱟ ᱡᱚᱛᱚ ᱟᱛᱩ ᱨᱮ ᱵᱟᱝ ᱨᱮᱦᱚᱸ ᱢᱟᱱᱮ ᱢᱤᱫ ᱢᱤᱫᱥᱚ ᱯᱟᱨᱥᱮᱱ ᱨᱮ ᱯᱚᱸᱪᱟᱛᱳᱨ ᱯᱟᱨᱥᱮᱱ ᱟᱛᱳ ᱨᱮᱜᱮ ᱢᱩᱴᱷᱟᱹᱱ ᱢᱮᱱᱟᱜ ᱛᱟᱠᱚᱣᱟ ᱟᱫᱚ ᱚᱱᱟ ᱠᱷᱟᱹᱛᱤᱨ ᱠᱷᱟᱹᱛᱤᱨ ᱜᱮ ᱟᱞᱮ ᱥᱮᱫ ᱫᱚ ᱠᱷᱩᱵ ᱡᱟᱠ ᱡᱚᱢᱚᱠ ᱠᱚ ᱢᱟᱱᱟᱣ ᱟᱠᱚ ᱛᱤᱨᱤᱥᱟ ᱡᱩᱱ ᱦᱩᱞ ᱢᱟᱦᱟ ᱫᱚ ᱩᱱ ᱦᱤᱞᱳᱜ ᱫᱚ
ᱟᱪᱪᱷᱟ ᱛᱤᱨᱤᱥᱟ ᱡᱩᱱ ᱦᱩᱞ ᱢᱟᱦᱟ ᱦᱩᱭᱮᱱ ᱫᱚ ᱢᱟᱱᱮ ᱟᱫᱚ ᱡᱟᱸᱦᱱᱟᱜ ᱚᱱᱠᱟ ᱯᱨᱳᱜᱨᱟᱢ ᱠᱚᱯᱮ ᱫᱚᱦᱚᱭ ᱛᱟᱦᱮᱱ ᱜᱮᱭᱟ ᱥᱮᱪᱮᱫ
ᱵᱟᱝ-ᱟ ᱚᱱᱠᱟ ᱯᱨᱳᱜᱨᱟᱢ ᱠᱚᱫᱚ ᱵᱟᱝᱼᱟ ᱚᱱᱟ ᱫᱤᱱ ᱫᱚ ᱟᱫᱚ ᱟᱵᱚᱣᱟᱜ ᱫᱚ ᱨᱟᱹᱥᱠᱟᱹ ᱫᱤᱱ ᱫᱚ ᱵᱟᱝ ᱠᱟᱱᱟ ᱛᱚ ᱟᱫᱚ ᱚᱱᱟ ᱞᱮᱠᱟᱛᱮ ᱯᱨᱳᱜᱨᱟᱢ ᱢᱳᱜᱨᱟᱢ ᱫᱚ ᱵᱟᱝᱞᱮ ᱫᱚᱦᱚᱭᱟ ᱥᱩᱫᱷᱩ ᱩᱱᱠᱤᱱᱟᱜ ᱧᱩᱛᱩᱢ ᱛᱮ ᱵᱚᱸᱜᱟ ᱵᱩᱨᱩ ᱫᱮᱵᱟ ᱥᱮᱵᱟ ᱦᱩᱭ ᱠᱟᱛᱮ ᱡᱟᱜᱮ ᱟᱛᱳ ᱟᱛᱚ ᱟᱞᱮᱭᱟᱜ ᱛᱤᱱᱟᱹᱜ ᱛᱤᱱᱟᱹᱜ ᱢᱟᱨᱟᱝ ᱤᱭᱟᱹ ᱛᱟᱞᱮ ᱟᱞᱮ ᱚᱧᱪᱚᱞ ᱛᱤᱱᱟᱹᱜ ᱢᱟᱨᱟᱝ ᱟ ᱩᱱᱟᱹᱜ ᱢᱟᱨᱟᱝ ᱞᱮᱠᱟᱛᱮ ᱨᱮᱞᱤ ᱵᱟᱭᱤᱠ ᱨᱮᱞᱤ ᱟᱹᱪᱩᱨᱚᱜᱼᱟ
ᱚ
ᱛᱟᱦᱚᱞᱮ ᱟᱵᱤᱱ ᱥᱮᱫ ᱫᱚ ᱚᱱᱠᱟ ᱫᱚ ᱛᱟᱦᱚᱞᱮ ᱵᱟᱭᱤᱠ ᱨᱮᱞᱤᱢᱤᱞᱤ ᱠᱚᱫᱚ ᱵᱟᱝ ᱦᱩᱭᱩᱜ ᱜᱮᱭᱟ ᱛᱟᱭᱛᱚ
ᱵᱟᱝ ᱦᱩᱭᱩᱜ ᱜᱮᱭᱟ
ᱟᱪᱪᱷᱟ ᱟᱫᱚ ᱱᱚᱣᱟ ᱢᱟ ᱟᱵᱚ ᱫᱚ ᱟᱵᱚ ᱞᱟᱹᱜᱤᱫ ᱠᱤᱱ ᱞᱟᱹᱲᱦᱟᱹᱭ ᱞᱮᱫᱟ ᱚᱛ ᱦᱟᱥᱟ ᱞᱟᱹᱜᱤᱫ ᱚᱱᱟ ᱠᱷᱟᱹᱛᱤᱨ ᱜᱮ ᱚᱱᱟ ᱫᱚ ᱨᱟᱹᱥᱠᱟᱹ ᱫᱤᱱ ᱵᱟᱝ ᱠᱷᱟᱹᱛᱤᱨ ᱜᱮ ᱟᱫᱚ ᱟᱞᱮ ᱥᱮᱫ ᱫᱚ ᱚᱱᱟ ᱯᱨᱳᱜᱨᱟᱢ ᱠᱚᱫᱚ ᱵᱟᱝᱞᱮ ᱫᱚᱦᱚᱭ ᱜᱮᱭᱟ ᱟᱨ ᱡᱟᱦᱟᱸᱞ ᱟᱞᱮ ᱱᱚᱣᱟ ᱥᱩᱨ ᱥᱩ ᱯᱩᱨᱟᱹ ᱡᱩᱫᱤ ᱞᱮ ᱟᱸᱡᱚᱢᱟ ᱡᱮ ᱱᱚᱣᱟ ᱯᱨᱳᱜᱨᱟᱢ ᱦᱩᱭᱩᱜ ᱠᱟᱱᱟ ᱱᱚᱣᱟ ᱫᱤᱱ ᱨᱮ ᱛᱤᱨᱤᱥᱟ ᱡᱩᱱ ᱦᱩᱞ ᱢᱟᱦᱟ ᱞᱮᱠᱟᱱ ᱫᱤᱱ ᱨᱮ ᱚᱸᱰᱮ ᱫᱚ ᱵᱟᱝᱞᱮ ᱠᱚᱨᱟᱣ ᱦᱚᱪᱚ ᱟᱠᱚ ᱜᱮᱭᱟ
ᱦᱳᱭ ᱦᱳᱭ ᱦᱳᱭ ᱢᱟᱱᱮ ᱟ-ᱟᱢᱟᱜ ᱞᱟᱹᱭᱛᱮ ᱟᱢᱟᱜ ᱞᱟᱹᱭᱛᱮᱫᱚ ᱢᱟᱱᱮ ᱛᱤᱨᱤᱥᱟ ᱡᱩᱱ ᱡᱟᱦᱟᱸ ᱦᱩᱞ ᱢᱟᱦᱟ ᱦᱩᱭᱮᱱ ᱫᱚ ᱚᱱᱟᱨᱮ ᱯᱨᱳᱜᱨᱟᱢ ᱫᱚ ᱢᱟᱱᱮ ᱵᱷᱟᱞᱮ ᱜᱮ ᱥᱮ ᱵᱟᱝ ᱵᱷᱟᱞᱮ
ᱵᱟᱝ ᱚᱱᱟ ᱫᱚ ᱯᱨᱳᱜᱨᱟᱢ ᱫᱤᱱ ᱫᱚ ᱵᱟᱝ ᱠᱟᱱᱟ ᱥᱮ ᱩᱱᱦᱤᱞᱳ ᱫᱚ ᱟᱨ ᱵᱷᱟᱜᱮ ᱢᱟᱱᱮ ᱨᱟᱹᱥᱠᱟᱹ ᱫᱤᱱ ᱫᱚ ᱵᱟᱝ ᱠᱟᱱᱟ ᱟᱨ ᱵᱟᱝ ᱠᱚᱨᱟᱣ ᱜᱮ ᱱᱟᱯᱟᱭᱟ ᱚᱱᱟ ᱫᱤᱱ ᱦᱤᱞᱳᱜ ᱫᱚ ᱛᱤᱨᱤᱥᱟ ᱡᱩᱱ ᱦᱤᱞᱳᱜ ᱫᱚ ᱛᱟᱨ ᱫᱚᱥᱟᱨ ᱫᱤᱱ ᱦᱚᱭᱛᱳ ᱠᱚᱨᱟᱣ ᱫᱟᱲᱮᱭᱟᱜᱼᱟ ᱠᱚ ᱚᱱᱟ ᱫᱚ ᱜᱟᱱᱚᱜ ᱜᱮᱭᱟ ᱠᱤᱱᱛᱩ ᱡᱟᱦᱟᱸ ᱛᱤᱨᱤᱥᱟ ᱫᱤᱱ ᱢᱟᱱᱮ ᱡᱩᱱ ᱦᱤᱞᱳᱜ ᱫᱚ ᱩᱱ ᱦᱤᱞᱳᱜ ᱫᱚ ᱮᱠᱟᱞᱜᱮ ᱵᱟᱝᱜᱮ ᱵᱟᱝ ᱠᱚᱨᱟᱣ ᱞᱮᱠᱷᱟᱱ ᱜᱮ ᱵᱮᱥᱼᱟ ᱚᱱᱟ ᱫᱚ ᱟᱹᱞᱤᱧᱟᱜ ᱢᱮᱱᱫᱚ
ᱦᱚᱸ ᱦᱚᱸ ᱚᱱᱟ ᱜᱮ ᱱᱟᱯᱟᱭᱟ ᱟᱨᱠᱤ ᱠᱟᱱ ᱠᱤ ᱪᱤᱨᱤᱧ ᱫᱚ ᱟᱵᱚᱣᱟᱜ ᱫᱚ ᱢᱟᱱᱮ ᱦᱩᱞ ᱞᱮᱠᱟᱱᱟᱜ ᱫᱤᱱ ᱠᱟᱱ ᱛᱟᱵᱳᱱᱟᱥᱮ ᱟᱨ ᱦᱮᱸ ᱯᱨᱳᱜᱨᱟᱢ ᱠᱚᱫᱚ ᱵᱟᱝ ᱫᱚᱦᱚ ᱜᱮ ᱵᱷᱟᱞᱮ ᱜᱮᱭᱟ
ᱦᱮᱸ ᱦᱮᱸ ᱟᱫᱚ ᱟᱹᱵᱤᱱ ᱫᱚ ᱛᱟᱦᱚᱞᱮ ᱱᱚᱣᱟ ᱩᱭᱦᱟᱹᱨ ᱠᱟᱛᱮᱫ ᱠᱟᱹᱴᱤᱡ ᱠᱟᱛᱷᱟ ᱵᱤᱱ ᱞᱟᱹᱭ ᱠᱮᱭᱟ ᱡᱮ ᱛᱟᱦᱚᱞᱮ ᱯᱨᱳᱜᱨᱟᱢ ᱠᱚ ᱠᱚᱨᱟᱣ ᱞᱮᱠᱷᱟᱱ ᱵᱩᱜᱤᱭᱟ ᱥᱮ ᱪᱮᱫ ᱞᱮᱠᱟ ᱟᱹᱵᱤᱱᱟᱜ ᱠᱟᱹᱴᱤᱡ ᱞᱤᱧ ᱟᱸᱡᱚᱢ ᱠᱮᱭᱟ ᱟᱹᱵᱤᱱᱟᱜ ᱢᱚᱪᱟ ᱠᱷᱚᱱᱟᱜ
ᱥᱮ ᱟᱵᱤᱱᱟᱜ ᱩᱭᱦᱟᱹᱨ ᱪᱮᱫ ᱞᱮᱠᱟᱱᱟᱜ ᱛᱟᱹᱵᱤᱱ
ᱫᱚ ᱟᱞᱮ ᱥᱮᱱ ᱫᱚ ᱢᱟᱱᱮ ᱚᱝᱠᱟ ᱢᱟᱱᱟᱣ ᱦᱚᱸᱛᱚ ᱵᱟᱠᱚ ᱢᱟᱱᱟᱣ ᱜᱮᱭᱟ ᱛᱟᱨᱯᱚᱨ ᱢᱟᱱᱟᱣ ᱢᱟ ᱵᱟᱠᱚ ᱢᱟᱱᱟᱣ ᱜᱮᱭᱟ ᱯᱨᱳᱜᱨᱟᱢ ᱠᱚᱦᱚᱸ ᱵᱟᱠᱚ ᱫᱚᱦᱚᱭ ᱜᱮᱭᱟ ᱟᱫᱚ ᱟᱞᱤᱧᱟᱜ ᱞᱮᱭ ᱛᱮᱫᱚ ᱫᱚ ᱢᱟᱱᱮ ᱯᱨᱳᱜᱨᱟᱢ ᱫᱚ ᱵᱟᱝ ᱫᱚᱦᱚᱜᱮ ᱵᱷᱟᱞᱮᱭᱟ ᱠᱟᱨᱚᱱ ᱠᱤ ᱥᱮᱫᱤᱱ ᱫᱚ ᱟᱵᱚᱣᱟᱜ ᱫᱚ ᱢᱟᱱᱮ ᱦᱩᱞ ᱞᱮᱠᱟᱱᱟᱜ ᱫᱤᱱ ᱠᱟᱱ ᱛᱟᱵᱳᱱᱟ ᱛᱟᱨᱯᱚᱨ ᱢᱟᱱᱮ ᱵᱟᱝ ᱢᱟᱱᱟᱣ ᱜᱮ ᱫᱤᱱ ᱵᱟᱝ ᱢᱟᱱᱟᱣ ᱜᱮ ᱢᱟᱱᱮ ᱵᱷᱟᱞᱮᱭᱟ ᱟᱨᱠᱤ ᱫᱚᱥᱟᱨ ᱫᱤᱱ ᱢᱟᱱᱟᱣ ᱫᱚ ᱵᱷᱟᱞᱮ ᱜᱮᱭᱟ ᱠᱟᱨᱚᱱ ᱠᱤ ᱥᱮᱫᱤᱱ ᱫᱚ ᱟᱵᱚ ᱫᱚ ᱢᱟᱱᱮ ᱦᱩᱞ ᱦᱳᱭ ᱠᱟᱱ ᱛᱟᱵᱚᱱᱟ ᱛᱟᱯᱚᱨ ᱦᱩᱞ ᱨᱮ ᱟᱵᱚ ᱥᱚᱯᱷᱚᱞ ᱵᱚᱱ ᱧᱟᱢᱟ ᱠᱟᱫᱟ ᱢᱟᱱᱮ ᱨᱟᱹᱥᱠᱟᱹ ᱨᱮᱱᱟᱜ ᱫᱤᱱ ᱦᱚᱸ ᱠᱟᱱ ᱛᱟᱵᱚᱱᱟ ᱟᱨ ᱱᱚᱣᱟ ᱢᱟᱱᱮ ᱫᱩᱠ ᱫᱤᱱ ᱦᱚᱸ ᱠᱟᱱ ᱛᱟᱵᱚᱱᱟ ᱟᱫᱚ ᱡᱟᱦᱱᱟᱜ ᱯᱨᱳᱜᱨᱟᱢ ᱠᱚ ᱫᱚᱥᱟᱨ ᱫᱤᱱ ᱫᱚᱦᱚ ᱨᱮᱦᱚᱸ ᱵᱷᱟᱞᱮ ᱜᱮᱭᱟ ᱢᱮᱱᱠᱷᱟᱱ ᱡᱮᱫᱤᱱ ᱦᱩᱞ ᱢᱟᱦᱟ ᱠᱟᱱ ᱛᱟᱵᱚᱱᱟ ᱥᱮᱫᱤᱱ ᱫᱚ ᱵᱟᱝ ᱫᱚᱦᱚ ᱵᱷᱟᱞᱮᱭᱟ ᱟᱨᱠᱤ
ᱟᱹᱰᱤ ᱱᱟᱯᱟᱭ ᱠᱟᱛᱷᱟ ᱜᱮᱵᱤᱱ ᱞᱟᱹᱭ ᱠᱮᱜᱼᱟ ᱛᱟᱦᱚᱞᱮ ᱟᱹᱵᱤᱱ ᱥᱮᱫ ᱥᱮᱨᱢᱟ ᱡᱟᱹᱲᱤ ᱠᱚ ᱪᱮᱫ ᱞᱮᱠᱟ ᱥᱮᱨᱢᱟ ᱡᱟᱹᱲᱤ ᱠᱚ ᱦᱩᱭᱩᱜ ᱠᱟᱱᱟ ᱥᱮ ᱵᱟᱝᱟ
ᱥᱮᱨᱢᱟ ᱡᱟᱹᱲᱤ ᱫᱚ ᱟᱞᱮ ᱥᱮᱱ ᱫᱚ ᱵᱟᱝ ᱵᱟᱝᱜᱮ ᱦᱳᱭᱳᱜ ᱠᱟᱱ ᱜᱮᱭᱟ ᱵᱟᱭ ᱫᱟᱜ ᱮ ᱫᱟᱭ ᱟᱯᱮ ᱥᱮᱱ ᱫᱚ ᱫᱟᱜ ᱜᱮᱟᱭ ᱫᱟᱜ ᱮᱜ ᱜᱮᱭᱟᱭ
ᱦᱮᱸ ᱟᱞᱮ ᱥᱮᱫ ᱫᱚ ᱦᱚᱞᱟ ᱫᱚ ᱫᱟᱜ ᱠᱮᱜ ᱟᱭ ᱦᱚᱞᱟ ᱢᱟᱫᱷᱮᱨ ᱢᱟᱱᱮ ᱵᱟᱨᱥᱤᱧ ᱫᱚ ᱵᱷᱟᱜᱮ ᱜᱮ ᱫᱟᱜ ᱠᱮᱜᱼᱟ ᱟᱞᱮ ᱥᱮᱫ ᱫᱚ ᱢᱮᱱᱠᱷᱟᱱ ᱫᱟᱜ ᱠᱮᱫ ᱨᱮᱦᱚᱸᱭ ᱜᱚᱨᱚᱢ ᱢᱟ ᱟᱹᱰᱤ ᱡᱟᱹᱥᱛᱤ ᱜᱮ ᱵᱩᱡᱷᱟᱹᱜ ᱠᱟᱱ ᱫᱚ ᱟᱹᱵᱤᱱ ᱥᱮᱫ ᱚᱱᱠᱟ ᱜᱚᱨᱚᱢ ᱠᱚ ᱵᱩᱡᱷᱟᱹᱜ ᱠᱟᱱ ᱜᱮᱭᱟ ᱥᱮ ᱵᱟᱝ ᱛᱟᱦᱟᱞᱮ
ᱛᱚ ᱵᱟᱭ ᱫᱟᱜ ᱠᱟᱫᱟᱭ ᱛᱚ ᱟᱫᱚ ᱜᱚᱨᱚᱢ ᱫᱚ ᱵᱩᱡᱷᱟᱹᱜ ᱠᱟᱱ ᱜᱮᱭᱟ ᱵᱷᱟᱞᱮ ᱜᱮ
ᱛᱟᱦᱚᱞᱮ ᱟᱯᱮ ᱥᱮᱫ ᱟᱱᱟᱡ ᱠᱚᱫᱚ ᱪᱮᱫ ᱠᱚᱠᱚ ᱨᱚᱦᱚᱭᱟ ᱥᱮ ᱵᱟᱠᱚ ᱨᱚᱦᱚᱭ ᱜᱮᱭᱟ ᱟᱱᱟᱡᱽ ᱠᱚ
ᱟᱱᱟᱡ ᱠᱚᱫᱚ ᱟᱞᱮ ᱥᱮᱫ ᱫᱚ ᱚᱸ ᱨᱚᱦᱚᱭ ᱫᱚ ᱵᱟᱠᱚ ᱨᱚᱦᱚᱭ ᱜᱮᱭᱟ ᱥᱩᱫᱷᱩ ᱱᱚᱶᱟ ᱦᱩᱲᱩ ᱜᱮᱠᱚ ᱨᱚᱦᱚᱭ ᱜᱮᱭᱟ ᱚᱱᱟᱦᱚᱸ ᱟᱞᱮ ᱥᱮᱨᱢᱟ ᱫᱟᱜ ᱵᱷᱚᱨᱥᱟ ᱜᱮ ᱚᱱᱠᱟ ᱥᱮᱞᱚ ᱠᱚᱫᱚ ᱵᱟᱹᱱᱩᱜ ᱜᱮᱭᱟ ᱥᱮᱨᱢᱟ ᱫᱟᱜ ᱡᱩᱫᱤ ᱡᱟᱹᱲᱤ ᱠᱮᱫᱟᱭ ᱛᱟᱦᱞᱮ ᱪᱟᱥ ᱠᱚ ᱦᱩᱭᱮᱱᱟ ᱟᱨ ᱡᱩᱫᱤ ᱥᱮᱨᱢᱟ ᱫᱟᱜ ᱥᱮᱨᱢᱟ ᱫᱟᱜ ᱵᱟᱭ ᱡᱟᱹᱲᱤᱭᱟᱭ ᱥᱮ ᱛᱟᱦᱞᱮ ᱟ ᱪᱟᱥ ᱠᱚᱫᱚ ᱵᱟᱝ ᱦᱩᱭᱩᱜ ᱛᱟᱞᱮ ᱜᱮᱭᱟ ᱟᱞᱮ ᱥᱮᱫ ᱫᱚ
ᱟᱪᱪᱟ
ᱛᱟᱨᱯᱚᱨ ᱟᱯᱮ ᱥᱮᱱ ᱫᱚ ᱦᱩᱭᱩᱜ ᱜᱮᱭᱟ
ᱦᱮᱸ ᱟᱞᱮ ᱥᱮᱫ ᱫᱚ ᱠᱷᱟᱱ ᱵᱟᱨ ᱫᱷᱟᱣ ᱞᱮ ᱪᱟᱥᱟ ᱪᱟᱥ ᱫᱚ ᱦᱩᱲᱩ ᱫᱚ ᱱᱚᱣᱟ ᱵᱚᱨᱥᱟ ᱨᱮᱫᱚ ᱡᱟᱦᱟᱸ ᱥᱮᱨᱢᱟ ᱡᱟᱹᱲᱤᱛᱮ ᱟᱨ ᱢᱤᱫ ᱫᱷᱟᱣ ᱫᱷᱚᱨᱚᱱ ᱨᱮᱞᱮ ᱨᱚᱦᱚᱭᱟ ᱚᱱᱟ ᱫᱚ ᱥᱮᱞᱩ ᱠᱚ ᱢᱤᱱᱤ ᱠᱚ ᱢᱮᱱᱟᱜᱼᱟ ᱟᱛᱚ ᱚᱱᱟ ᱠᱚ ᱫᱟᱜ ᱛᱮᱞᱮ ᱨᱚᱦᱚᱭ ᱜᱮᱭᱟ ᱵᱟᱨ ᱫᱷᱟᱣ ᱞᱮ ᱪᱟᱥᱟ ᱦᱩᱲᱩ ᱫᱚ ᱟᱞᱮ ᱥᱮᱫ ᱫᱚ
ᱚ ᱢᱟᱱᱮ ᱟᱯᱮ ᱫᱚ ᱟᱯᱮ ᱥᱮᱱ ᱫᱚ ᱦᱳᱭᱳᱜ ᱠᱟᱱᱟ ᱫᱟᱜ ᱨᱮᱱᱟᱜ ᱠᱚᱥᱴᱚ ᱠᱚᱫᱚ ᱵᱟᱹᱱᱩᱜ ᱜᱮᱭᱟ
ᱵᱟᱝ ᱟᱞᱮ ᱥᱮᱫ ᱫᱚ ᱫᱟᱜ ᱨᱮᱱᱟᱜ ᱠᱚᱥᱴᱚ ᱠᱚᱫᱚ ᱵᱟᱹᱱᱩᱜ ᱜᱮᱭᱟ ᱢᱟᱲᱟᱝ ᱫᱚ ᱛᱟᱦᱮᱸ ᱠᱟᱱ ᱜᱮᱭᱟ ᱟᱫᱚ ᱱᱚᱜᱼᱚᱭ ᱠᱚᱭᱮᱠ ᱥᱮᱨᱢᱟ ᱫᱚ ᱠᱟᱹᱴᱤᱡ ᱡᱟᱦᱟᱸᱜᱮ ᱡᱚᱛᱚ ᱢᱤᱱᱤ ᱠᱚ ᱥᱤᱞ ᱠᱚᱠᱚ ᱠᱚᱨᱟᱣ ᱟᱠᱟᱫ ᱛᱮ ᱟᱫᱚ ᱫᱟᱜ ᱨᱮᱱᱟᱜ ᱮᱴᱠᱮᱴᱚᱬᱮ ᱫᱚ ᱵᱟᱝ ᱦᱩᱭᱩᱜ ᱠᱟᱱᱟ ᱠᱟᱱ ᱛᱟᱞᱮᱭᱟ
ᱚ ᱦᱚᱸ ᱦᱚᱸ ᱟᱞᱮ ᱥᱮᱱ ᱫᱚ ᱫᱟᱜ ᱨᱮᱱᱟᱜ ᱫᱚ ᱟᱹᱰᱤ ᱡᱳᱨ ᱜᱮ ᱢᱟᱱᱮ ᱚᱱᱠᱟ ᱠᱚᱥᱴᱚ ᱜᱮᱛᱟᱞᱮᱭᱟ ᱫᱟᱜ ᱜᱮ ᱵᱟᱹᱱᱩᱜ ᱛᱟᱞᱮ ᱫᱟᱜ ᱜᱮ ᱵᱟᱝ ᱵᱟᱝ ᱩᱰᱩᱠᱚᱜᱼᱟ ᱟᱨᱠᱤ ᱱᱚᱝᱠᱟ ᱵᱳᱨᱤᱝ ᱵᱮᱲᱟ ᱦᱩᱭ ᱠᱟᱱᱟ ᱫᱟᱜ ᱵᱟᱝ ᱩᱰᱩᱠᱚᱜᱼᱟ ᱟᱨᱠᱤ ᱟᱞᱮ ᱥᱮᱱ ᱫᱚ ᱫᱷᱤᱨᱤ ᱜᱮᱭᱟ ᱚᱱᱟᱛᱮ ᱫᱟᱜ ᱨᱮᱱᱟᱜ ᱫᱚ ᱟᱹᱰᱤ ᱡᱳᱨ ᱜᱮ ᱮᱸᱴᱠᱮᱴᱚᱬᱮ ᱫᱚ ᱦᱩᱭᱩᱜ ᱜᱮᱭᱟ
ᱛᱟᱦᱚᱞᱮ ᱱᱚᱜᱼᱚᱭ ᱡᱟᱦᱟᱸ ᱧᱩ ᱫᱟᱜ ᱠᱚᱫᱚ ᱚᱱᱟ ᱫᱚ ᱚᱠᱟ ᱠᱟᱨᱯᱮ ᱧᱟᱢᱮᱫᱼᱟ ᱥᱮ ᱱᱚᱝᱠᱟ ᱠᱩᱧ ᱠᱚᱨᱮᱱᱟᱜ ᱥᱮ ᱚᱠᱟ ᱠᱷᱚᱱᱟᱜ ᱫᱟᱜ ᱯᱮ ᱧᱩᱭᱮᱫ ᱜᱮᱭᱟ ᱱᱚᱣᱟ ᱧᱩᱭ ᱫᱟᱜ ᱵᱟᱠᱷᱨᱟ ᱛᱮᱫᱚ
ᱻ ᱧᱩ ᱫᱟᱜ ᱠᱚᱫᱚ ᱢᱟᱱᱮ ᱟᱞᱮ ᱟᱹᱛᱩ ᱟᱹᱛᱩ ᱦᱚᱲ ᱛᱮ ᱢᱤᱫᱴᱟᱝ ᱪᱮᱫ ᱠᱚ ᱞᱟᱹᱭᱟ ᱥᱮᱞᱚ ᱞᱟ ᱦᱚᱪᱚ ᱟᱠᱟᱫᱟᱞᱮ ᱟᱫᱚ ᱢᱟᱱᱮ ᱟᱢᱫᱟ ᱢᱟᱱᱮ ᱟᱢᱫᱟ ᱞᱟᱛᱟᱨ ᱜᱮᱭᱟ ᱟᱫᱚ ᱢᱟᱱᱮ ᱡᱷᱚᱛᱚ ᱟᱛᱳ ᱦᱚᱲ ᱛᱮᱞᱮ ᱞᱟᱡ ᱦᱚᱪᱚ ᱠᱟᱫᱟ ᱟᱫᱚ ᱢᱟᱱᱮ ᱟᱛᱳ ᱨᱮ ᱢᱟᱱᱮ ᱡᱮᱢᱚᱱ ᱱᱚᱣᱟ ᱪᱮᱫ ᱠᱚ ᱞᱟᱹᱭᱟ ᱴᱟᱭᱤᱢ ᱫᱟᱜ ᱡᱮᱢᱚᱱ ᱦᱤᱡᱩᱜᱼᱟ ᱛᱮᱢᱱᱤᱞᱮ ᱵᱮᱱᱟᱣ ᱠᱟᱫᱟᱞᱮ ᱟᱫᱚ ᱚᱱᱟᱜᱮ ᱴᱟᱭᱤᱢ ᱴᱟᱭᱤᱢ ᱠᱚ ᱟᱲᱟᱜᱟ ᱚᱱᱟ ᱫᱟᱜ ᱜᱮᱞᱮ ᱧᱩ ᱵᱟᱲᱟᱭᱟ ᱟᱨ ᱱᱚᱣᱟ ᱛᱩᱯᱩ ᱠᱚᱫᱚ ᱚᱱᱟ ᱠᱚᱫᱚ ᱟᱹᱰᱤ ᱡᱷᱟᱹᱞ ᱪᱟᱞᱞᱟᱣ ᱦᱩᱭᱩᱜ ᱟ ᱦᱩᱭᱩᱜ ᱛᱟᱞᱮᱭᱟ ᱢᱟᱱᱮ ᱟᱹᱰᱤ ᱥᱟᱺᱜᱤᱧ ᱪᱟᱞᱟᱜ ᱦᱩᱭᱩᱜ ᱛᱟᱞᱮᱭᱟ ᱧᱩ ᱵᱟᱠᱷᱨᱟ ᱫᱚ ᱚᱱᱟᱜᱮ ᱟᱨ ᱚᱱᱟ ᱦᱚᱸ ᱡᱩᱫᱤ ᱡᱩᱫᱤ ᱵᱟᱝᱢ ᱩᱰᱠᱚᱜᱼᱟ ᱛᱟᱦᱚᱞᱮ ᱥᱟᱺᱜᱤᱧ ᱜᱮ ᱪᱟᱞᱟᱜ ᱦᱩᱭᱩᱜ ᱛᱟᱞᱮᱭᱟ ᱧᱩᱭ ᱫᱟᱜ ᱠᱚ ᱟᱹᱜᱩ ᱦᱚᱸ ᱥᱟᱭᱠ ᱥᱟᱭᱠᱮᱞ ᱠᱚᱛᱮ ᱞᱮ ᱪᱟᱞᱟᱜ ᱜᱮᱭᱟ
ᱟᱪᱪᱷᱟ ᱢᱟᱱᱮ ᱛᱩᱯᱩ ᱠᱚᱫᱚ ᱛᱟᱦᱚᱞᱮ ᱚᱱᱠᱟ ᱟᱯᱮ ᱫᱚ ᱵᱟᱝ ᱯᱩᱠᱷᱨᱤ ᱠᱚᱨᱮ ᱜᱮᱯᱮ ᱛᱩᱯᱩᱱᱟ
ᱦᱳᱭ ᱦᱳᱭ
ᱟᱞᱮ ᱥᱮᱫ ᱫᱟᱜ ᱠᱷᱟᱱ ᱧᱩ ᱠᱚᱦᱚᱸ ᱧᱩ ᱫᱟᱜ ᱦᱚᱸ ᱚᱱᱟ ᱥᱟᱵᱢᱟᱨᱥᱟᱞ ᱚᱱᱟ ᱡᱟᱦᱟᱸ ᱥᱤᱞᱚᱠ ᱠᱚᱠᱚ ᱵᱮᱱᱟᱣ ᱠᱟᱜᱼᱟ ᱚᱱᱟ ᱠᱚᱨᱮᱜᱮ ᱟᱨ ᱧᱩ ᱫᱟᱜ ᱵᱟᱠᱷᱨᱟ ᱛᱮᱫᱚ ᱚᱲᱟᱜ ᱚᱲᱟᱜ ᱜᱮ ᱡᱚᱛᱚ ᱡᱚᱛᱚ ᱠᱚ ᱢᱮᱱᱟᱜ ᱛᱟᱠᱚᱣᱟ ᱯᱟᱨᱥᱳᱱᱟᱞ ᱵᱮᱠᱛᱤ ᱜᱚᱛᱚ ᱠᱚ ᱠᱚᱨᱟᱣ ᱠᱟᱜ ᱱᱮᱡᱼᱟ ᱚᱱᱟ ᱧᱩ ᱫᱟᱜ ᱠᱚᱫᱚ ᱮᱸᱴᱠᱮᱴᱚᱬᱮ ᱟᱞᱮ ᱥᱮᱫ ᱫᱚ ᱵᱟᱹᱱᱩᱜᱼᱟ ᱟᱫᱚ ᱚᱝᱠᱟ ᱡᱩᱫᱤ ᱞᱟᱭᱤᱱ ᱠᱚ ᱰᱤᱥᱴᱨᱟᱵᱟ ᱠᱟᱨᱮᱱ ᱠᱚᱨᱮᱱᱟᱜ ᱰᱤᱥᱴᱟᱵᱽ ᱠᱚ ᱛᱟᱸᱦᱮᱱᱟ ᱛᱚᱠᱷᱚᱱ ᱜᱮ ᱠᱟᱹᱴᱤᱡ ᱥᱚᱢᱚᱥᱥᱟ ᱜᱚᱫᱚᱜ ᱟᱞᱮ ᱮᱸᱴᱠᱮᱴᱚᱚᱲᱴᱬᱮ ᱨᱮ ᱞᱮ ᱧᱩᱨᱦᱩᱜᱼᱟ ᱵᱟᱠᱷᱟᱱ ᱫᱚ ᱵᱟᱝ
ᱛᱟᱞᱦᱮ ᱟᱯᱮ ᱥᱮᱱ ᱫᱚ ᱫᱟᱜ ᱨᱮᱱᱟᱜ ᱫᱚ ᱩᱱᱟᱹᱜ ᱮᱸᱴᱠᱮᱴᱚᱬᱮ ᱫᱚ ᱵᱟᱹᱱᱩᱜ ᱜᱮᱭᱟ
ᱵᱟᱝ ᱟᱞᱮ ᱥᱮᱱᱟᱜ ᱫᱚ ᱫᱟᱜ ᱨᱮᱱᱟᱜ ᱮᱴᱠᱮᱴᱚᱚᱲᱮ ᱫᱚ ᱵᱟᱹᱱᱩᱜ ᱜᱮᱭᱟ ᱟᱫᱚ ᱦᱚᱸᱜᱼᱚ ᱱᱚᱝᱠᱟ ᱠᱟᱨᱮᱱᱴ ᱠᱚ ᱡᱩᱫᱤ ᱫᱟᱹᱲᱟ ᱦᱚᱭ ᱫᱟᱜ ᱫᱤᱱ ᱩᱱ ᱫᱚ ᱠᱟᱹᱴᱤᱡ ᱫᱟᱹᱲ ᱜᱮᱭᱟ ᱛᱚᱠᱷᱚᱱ ᱜᱮ ᱠᱟᱹᱴᱤᱡ ᱮᱴᱠᱮᱴᱚᱬᱮᱜᱼᱟᱞᱮ ᱵᱟᱠᱷᱟᱱ ᱫᱚ ᱵᱟᱞᱮ ᱮᱴᱠᱮᱴᱚᱬᱮᱜ ᱜᱮᱭᱟ ᱧᱩ ᱫᱟᱜ ᱠᱚᱫᱚ
ᱦᱩᱸ
ᱱᱚᱣᱟ ᱮᱯ ᱨᱮ ᱛᱤᱱ ᱫᱤᱱ ᱠᱷᱚᱱᱟᱜ ᱡᱚᱯᱲᱟᱣ ᱢᱮᱱᱟᱜ ᱵᱮᱱᱟ ᱠᱟᱭᱨᱟ ᱮᱯ ᱨᱮ
ᱡᱚᱯᱲᱟᱣ ᱫᱚ ᱢᱮᱱᱟᱜ ᱟᱠᱟᱫ ᱞᱤᱧ ᱜᱮᱭᱟ ᱞᱟᱦᱟ ᱠᱷᱚᱱᱜᱮ ᱟᱫᱚ ᱚᱱᱮ ᱩᱱᱟᱹᱜ ᱵᱟᱝ ᱨᱚᱯᱚᱲ ᱵᱟᱲᱟ ᱫᱚ ᱵᱟᱝ ᱦᱩᱭᱩ ᱟᱠᱟᱱ ᱜᱮᱭᱟ
ᱚᱠᱛᱚ ᱠᱚ ᱵᱟᱹᱵᱤᱱ ᱧᱟᱢ ᱵᱟᱲᱟ ᱠᱮᱜᱼᱟ ᱥᱮ ᱠᱟᱹᱴᱤᱡ ᱚᱱᱟ ᱛᱮᱜᱮ ᱦᱚᱭᱛᱳ ᱨᱚᱯᱚᱲ ᱠᱚ ᱵᱟᱝ ᱦᱩᱭ ᱠᱟᱱᱟ ᱟᱵᱤᱱ
ᱦᱳᱭ ᱦᱳᱭ ᱚᱱᱟ ᱠᱷᱟᱹᱛᱤᱨ ᱜᱮ ᱨᱚᱯᱚᱲ ᱠᱚᱫᱚ ᱵᱟᱝ ᱦᱩᱭ ᱠᱟᱱᱟ
ᱟᱪᱪᱷᱟ ᱛᱟᱠᱦᱮ ᱟᱹᱵᱤᱱ ᱥᱮᱫ ᱫᱚ ᱱᱚᱝ ᱦᱮᱸ ᱞᱟᱹᱭ ᱫᱤᱧ
ᱞᱟᱹᱭᱮᱜᱼᱟᱞᱤᱧ ᱡᱮ ᱟᱹᱵᱤᱱ ᱫᱚ ᱛᱤᱥ ᱠᱷᱚᱱ ᱵᱤᱱ ᱡᱚᱯᱲᱟᱣ ᱟᱠᱟᱱᱟ ᱱᱚᱣᱟ ᱮᱯ ᱨᱮᱫᱚ
ᱱᱚᱣᱟ ᱟᱹᱞᱤᱧ ᱫᱚ ᱱᱚᱣᱟ ᱮᱯ ᱨᱮᱫᱚ ᱟᱹᱰᱤ ᱫᱤᱱ ᱠᱷᱚᱱᱟᱜ ᱜᱮᱞᱤᱧ ᱡᱚᱯᱲᱟᱣ ᱨᱮ ᱢᱮᱱᱟᱜ ᱟᱠᱟᱟᱫ ᱞᱤᱧᱟᱹ ᱟᱨ ᱯᱳᱭᱞᱟᱹ ᱠᱷᱚᱱᱟᱜ ᱜᱮ ᱥᱟᱵ ᱫᱟᱲᱮᱭᱟᱜ ᱵᱤᱱ ᱡᱚᱯᱲᱟᱣ ᱨᱮ ᱢᱮᱱᱟᱜ ᱠᱟᱜ ᱞᱤᱧᱟᱹ ᱟᱨ ᱱᱚᱣᱟ ᱠᱟᱭᱨᱟ ᱮᱯ ᱨᱮ ᱠᱟᱹᱢᱤ ᱠᱟᱛᱮᱫ ᱪᱮᱫ ᱞᱮᱠᱟ ᱵᱤᱱ ᱵᱩᱡᱷᱟᱹᱣᱮᱫᱟ? ᱵᱮᱥ ᱵᱤᱱ ᱵᱩᱡᱷᱟᱹᱣᱮᱜ-ᱟ ᱥᱮ ᱵᱟᱝᱟ?
ᱵᱮᱥ ᱵᱩᱡᱷᱟᱹᱜ ᱠᱟᱱ ᱜᱮᱭᱟ ᱵᱮᱥ ᱫᱚ ᱢᱟᱱᱮ ᱚᱝᱠᱟ ᱯᱷᱨᱤ ᱴᱟᱭᱤᱢ ᱨᱮ, ᱚᱸ ᱨᱚᱯᱚᱲ ᱟᱨᱠᱤ ᱵᱷᱟᱞᱮ ᱜᱮ ᱵᱩᱡᱷᱟᱹᱜ ᱠᱟᱱᱟ
ᱚ ᱚᱠᱛᱚ ᱠᱚ ᱡᱩᱫᱤ ᱵᱟᱝ ᱧᱟᱢᱚᱜ ᱠᱷᱟᱱ ᱟᱫᱚ ᱪᱤᱠᱠᱟᱛᱮᱵᱤᱱ ᱨᱚᱚᱲᱟ? ᱚᱱᱟ ᱜᱮᱛᱚ ᱢᱟᱨᱟᱝ ᱠᱟᱛᱷᱟ, ᱚᱠᱛᱚ ᱜᱮ ᱦᱩᱭᱩᱜ ᱠᱟᱱᱟ ᱟᱹᱰᱤ ᱢᱟᱨᱟᱝ ᱠᱟᱛᱷᱟ᱾
ᱢᱮᱱᱠᱷᱟᱱ ᱠᱟᱭᱨᱟ ᱮᱯ ᱨᱮᱢᱟᱛᱚ ᱠᱟᱹᱢᱤ ᱫᱚ ᱟᱹᱰᱤ ᱟᱭᱢᱟ ᱜᱮ ᱵᱩᱡᱷᱟᱹᱣᱮᱫ ᱠᱚᱣᱟ ᱟᱫᱚ ᱦᱚᱸᱜᱼᱚ ᱱᱚᱝᱠᱟ ᱚᱠᱛᱚ ᱮᱢᱜᱮ ᱟᱹᱰᱤ ᱤᱭᱟᱹᱜ ᱠᱟᱱᱟ ᱮᱴᱠᱮᱴᱚᱬᱮ ᱨᱮ ᱯᱟᱲᱟᱜ ᱠᱟᱱᱟ
ᱚᱠᱛᱚ ᱜᱮ ᱮᱸᱴᱠᱮᱴᱚᱬᱮ ᱫᱚ
ᱦᱩᱸ ᱴᱷᱤᱠᱜᱮᱭᱟ ᱛᱟᱞᱦᱮ ᱱᱚᱝᱠᱟ ᱚᱠᱛᱚ ᱠᱚ ᱦᱤᱡᱩᱜ ᱠᱟᱱ ᱛᱞᱟᱝᱟ, ᱱᱚᱝᱠᱟ ᱜᱮ ᱨᱚᱯᱚᱲ ᱦᱩᱭᱩᱜᱼᱟ ᱟᱨᱚ ᱯᱚᱨᱮᱛᱮ ᱨᱚᱯᱚᱲ ᱦᱩᱭᱩᱜ ᱜᱮᱭᱟ